ᱦᱮᱸ ᱡᱚᱦᱟᱨ ᱜᱮ ᱾
ᱜᱚᱝᱠᱮ ᱞᱟᱹᱭ ᱫᱟᱹᱞᱤᱧ ᱟᱹᱞᱤᱧᱟᱜ ᱨᱚᱲ ᱠᱚ ᱱᱟᱯᱟᱭ ᱜᱮ ᱟᱸᱡᱚᱢᱚᱜ ᱠᱟᱱᱟ?
ᱦᱮᱸ ᱜᱚᱢᱠᱮ ᱟᱹᱵᱤᱱᱟᱜ ᱨᱚᱲ ᱫᱚ ᱦᱟᱸᱜ ᱠᱷᱟᱱ ᱱᱟᱯᱟᱭ ᱜᱤᱧ ᱟᱸᱡᱚᱢ ᱮᱫᱟ ᱾ ᱟᱪᱪᱷᱟ ᱟᱹᱵᱤᱱ ᱜᱚᱢᱠᱮ ᱤᱧᱟᱹᱜ ᱨᱚᱲ ᱱᱟᱯᱟᱭ ᱜᱮᱵᱤᱱ ᱟᱸᱡᱚᱢ ᱮᱫᱟ ᱥᱮ ᱵᱟᱝ ᱜᱮ?
ᱦᱳᱭ ᱜᱚᱝᱠᱮ ᱱᱟᱯᱟᱭ ᱜᱮ ᱟᱸᱡᱚᱢᱚᱜ ᱠᱟᱱᱟ ᱨᱚᱲ ᱠᱚᱫᱚ ᱾
ᱟᱪᱪᱷᱟ ᱾ ᱛᱟᱦᱚᱞᱮ ᱜᱚᱝᱠᱮ ᱱᱤᱛᱚᱜ ᱫᱚ ᱪᱮᱫᱽ ᱠᱚᱵᱤᱱ ᱪᱤᱠᱟᱹᱭᱮᱫᱟ?
ᱟ ᱜᱚᱝᱠᱮ ᱱᱚᱜᱼᱚᱭ ᱱᱤᱛ ᱫᱚ ᱫᱟᱠᱟ ᱠᱚ ᱡᱚᱢ ᱵᱟᱲᱟ ᱠᱟᱛᱮᱫ ᱪᱷᱟᱫᱽ ᱥᱮᱫ ᱨᱮ᱾ ᱛᱤᱸᱜᱩ ᱵᱟᱲᱟ ᱦᱩᱭ ᱟᱠᱟᱱᱟ ᱦᱤᱥᱤᱫ ᱦᱤᱥᱤᱫ ᱦᱚᱭ ᱟᱹᱰᱤ ᱪᱚᱨᱚᱠ ᱵᱩᱡᱷᱟᱹᱜ ᱠᱟᱱᱟ ᱾
ᱚᱻ
ᱜᱚᱝᱠᱮ ᱟᱹᱵᱤᱱ ᱫᱚᱵᱤᱱ ᱡᱚᱢ ᱵᱟᱲᱟ ᱠᱮᱜ-ᱟ ᱥᱮ ᱵᱟᱝ?
ᱦᱮᱸ ᱜᱚᱢᱠᱮ ᱤᱨ ᱦᱚᱸ ᱱᱚᱜ-ᱚᱭ ᱫᱟᱠᱟ ᱠᱚ ᱡᱚᱢ ᱵᱟᱲᱟ ᱠᱟᱛᱮᱜ ᱜᱮᱧ ᱠᱟᱹᱴᱤᱡ ᱤᱧ ᱛᱟᱲᱟᱢ ᱵᱟᱲᱟᱭᱮᱫᱟ। ᱦᱚᱲᱢᱚ ᱠᱚᱧ ᱵᱷᱟᱸᱡᱟᱭᱮᱫ ᱛᱤᱧᱟᱹ।
ᱦᱚᱭ ᱜᱚᱝᱠᱮ ᱮᱠᱫᱚᱢ ᱵᱷᱟᱹᱜᱤ ᱠᱟᱛᱷᱟ ᱵᱤᱱ ᱞᱟᱹᱭ ᱟᱠᱟᱫᱟ ᱱᱚᱣᱟ ᱫᱚ ᱡᱚᱢ ᱵᱟᱲᱟ ᱠᱟᱛᱮᱛ ᱱᱟᱥᱮᱱᱟᱜ ᱛᱟᱲᱟᱢ ᱵᱟᱲᱟ ᱞᱮᱠᱷᱟᱱ ᱫᱚ ᱡᱟᱹ ᱟᱹᱯᱤᱱ ᱦᱚᱸ ᱟᱹᱰᱤ ᱱᱟᱯᱟᱭ ᱜᱮ ᱵᱩᱡᱷᱟᱹᱜᱼᱟ ᱟᱨ ᱞᱟᱹᱭ ᱟᱠᱚ ᱡᱚᱢ ᱠᱟᱛᱮ ᱫᱟᱬᱟ ᱵᱟᱲᱟ ᱠᱷᱟᱱ ᱫᱚ ᱦᱚᱡᱚᱢ ᱦᱚᱸ ᱵᱷᱟᱹᱜᱤ ᱦᱚᱡᱚᱢᱚᱜᱼᱟ।
ᱮᱠᱫᱚᱢ। ᱛᱟᱦᱚᱞᱮ ᱜᱚᱢᱠᱮ ᱱᱤᱛᱚᱜ ᱫᱚ ᱚᱠᱟ ᱞᱮᱠᱟ ᱢᱮᱱᱟᱜ ᱵᱤᱱᱟ ᱟᱹᱵᱤᱱ?
ᱜᱚᱝᱠᱮ ᱱᱤᱛ ᱫᱚ ᱟᱹᱰᱤ ᱱᱟᱯᱟᱭ ᱜᱮ ᱢᱮᱱᱟᱜ ᱞᱤᱧᱟᱹ ᱢᱮᱱᱠᱷᱟᱱ ᱠᱤᱪᱷᱩ ᱫᱤᱱ ᱞᱟᱦᱟ ᱨᱮᱫᱚ ᱰᱟᱴᱟ ᱦᱟᱹᱥᱩ ᱛᱮ ᱮᱠᱫᱚᱢ ᱜᱤᱛᱤᱡ ᱨᱮᱜᱮ ᱵᱟᱹᱞᱤᱧ ᱛᱟᱦᱮᱸ ᱫᱟᱲᱮᱭᱟᱜ ᱠᱟᱱ ᱛᱟᱦᱮᱸᱫ ᱟᱹᱰᱤ ᱜᱟᱱ ᱜᱤᱧ ᱦᱟᱨᱠᱮᱛ ᱮᱱᱟ। ᱨᱟᱱ ᱠᱚ ᱟᱹᱜᱩ ᱵᱟᱲᱟ ᱠᱟᱛᱮᱫ ᱱᱤᱛᱚᱜ ᱫᱚ ᱱᱟᱯᱟᱭ ᱜᱮᱞᱤᱧ ᱵᱩᱡᱷᱣᱮᱫᱟ।
ᱟᱪᱪᱷᱟ ᱟᱹᱰᱤ ᱱᱟᱯᱟᱭ ᱜᱮ ᱛᱟᱦᱚᱞᱮ। ᱟᱫᱚ ᱱᱚᱣᱟ ᱰᱟᱴᱟ ᱦᱟᱹᱥᱩ ᱫᱚ ᱪᱤᱠᱟᱹᱛᱮ ᱧᱟᱢ ᱠᱮᱫ ᱵᱤᱱᱛᱮ?
ᱜᱚᱝᱠᱮ ᱚᱱᱟ ᱜᱮᱛᱚ ᱰᱟᱴᱟ ᱦᱟᱹᱥᱩᱜ-ᱟ ᱟᱫᱚ ᱪᱮᱫ ᱞᱤᱧ ᱞᱟᱹᱭᱟ ᱜᱚᱝᱠᱮ ᱥᱟᱹᱨᱤ ᱠᱟᱛᱷᱟ ᱜᱮᱞᱤᱧ ᱞᱟᱹᱭ ᱟ ᱞᱮᱜᱮ᱾ ᱟᱫᱚ ᱥᱚᱯᱚᱞ ᱵᱤᱢᱚᱞ ᱡᱚᱢ ᱨᱮᱱᱟᱜ ᱮᱠᱫᱚᱢ ᱟᱹᱰᱤ ᱜᱟᱱ ᱞᱤᱧ ᱪᱟᱣ ᱞᱮᱱ ᱛᱟᱦᱮᱸᱫ ᱥᱚᱯᱚᱞ ᱵᱤᱢᱚᱞ ᱨᱮ᱾ ᱡᱚᱢ ᱡᱚᱢ ᱛᱮ ᱟᱞᱟᱝ ᱮ ᱠᱚᱦᱚᱸ ᱠᱟᱹᱡ ᱜᱮ ᱚᱱᱠᱟ ᱤᱭᱟᱹ ᱜᱚᱫ ᱞᱮᱱ ᱛᱟᱦᱮᱸᱫ ᱵᱟᱹᱲᱤᱡ ᱜᱚᱫ ᱞᱮᱱ ᱛᱟᱦᱮᱸᱱ᱾ ᱟᱨ ᱰᱟᱴᱟ ᱠᱚᱨᱮ ᱚᱱᱟ ᱥᱩᱯᱩᱨᱤ ᱜᱩᱸᱰᱟᱹ ᱠᱚ ᱨᱮᱰᱮᱫ ᱞᱮᱱᱟ ᱚᱱᱟ ᱠᱚ ᱠᱷᱟᱹᱛᱤᱨ ᱜᱮ ᱰᱟᱴᱟ ᱠᱚᱨᱮ ᱦᱟᱹᱥᱩᱭ ᱮᱫ ᱞᱤᱧ ᱛᱟᱦᱮᱸᱫ᱾
ᱚ, ᱛᱟᱦᱚᱞᱮ ᱱᱚᱣᱟ ᱱᱚᱣᱟ ᱥᱩᱠᱚᱞ, ᱵᱤᱢᱚᱞ ᱵᱤᱞᱚᱢ ᱱᱚᱣᱟ ᱥᱚᱠᱩᱞ, ᱵᱤᱢᱚᱞᱟᱜ ᱟᱭᱢᱟ ᱜᱟᱱ ᱜᱮ ᱮᱱᱮᱢ ᱢᱮᱱᱟᱜ-ᱟ ᱵᱟᱝ᱾ ᱟᱵᱤᱱᱟᱜ ᱱᱚᱣᱟ ᱰᱟ ᱰᱟᱴᱟ ᱦᱟᱹᱥᱩ ᱨᱮᱫᱚ᱾
ᱦᱮ ᱜᱚᱝᱠᱮ,
ᱟᱪᱪᱷᱟ,
ᱟᱨ ᱜᱚᱝᱠᱮ ᱱᱮᱛᱟᱨ ᱢᱟ ᱟᱹᱞᱤᱧ ᱢᱟᱞᱤᱧ ᱦᱮᱣᱟ ᱞᱮᱱ ᱜᱮᱭᱟ᱾ ᱢᱮᱱᱠᱷᱟᱱ ᱟᱵᱚ ᱱᱚᱣᱟ ᱟᱸ ᱦᱚᱲ ᱜᱤᱫᱽᱨᱟᱹ ᱠᱚᱦᱚᱸ ᱟᱹᱰᱤ ᱜᱟᱱ ᱜᱮ ᱥᱚᱯᱷᱚᱞ, ᱵᱤᱢᱚᱞ ᱠᱟᱹᱴᱤᱡ ᱠᱟᱹᱴᱤᱡ ᱠᱟᱹᱴᱤᱡ ᱠᱷᱚᱱᱟᱜ ᱟᱠᱚ ᱡᱚᱢ ᱠᱚ ᱥᱮᱬᱟ ᱠᱟᱫᱟ᱾
ᱚ ᱦᱮᱸ ᱱᱚᱣᱟ ᱫᱚ ᱜᱚᱝᱠᱮ ᱮᱠᱫᱚᱢ ᱥᱟᱹᱨᱤ ᱠᱟᱛᱷᱟ ᱠᱟᱱ ᱜᱮᱭᱟ᱾ ᱟᱹᱞᱤᱧ ᱦᱚᱸᱞᱤᱧ ᱧᱮᱞ ᱵᱟᱲᱟᱭ ᱮᱫ ᱠᱚᱣᱟ ᱡᱟᱦᱟᱸ ᱫᱚ ᱟᱭᱢᱟ ᱜᱟᱱ ᱦᱚᱲ ᱜᱮ ᱱᱚᱣᱟ ᱵᱤᱢᱚᱞ ᱫᱚᱠᱚ ᱡᱚᱢ ᱠᱚ ᱥᱮᱨᱟ ᱟᱠᱟᱫᱟ᱾ ᱟᱫᱚ ᱪᱤᱠᱟᱹ ᱛᱮᱠᱚ ᱥᱮᱬᱟ ᱠᱮᱫᱟ ᱱᱚᱶᱟ ᱜᱮ ᱦᱩᱭᱩᱜ ᱠᱟᱱᱟ ᱠᱟᱛᱷᱟ ᱫᱚ᱾
ᱦᱳᱭ ᱜᱚᱝᱠᱮ, ᱟᱫᱚ ᱜᱚᱝ- ᱠᱮ ᱠᱟᱛᱷᱟ ᱫᱚ ᱦᱩᱭᱩᱜ ᱠᱟᱱᱟ ᱱᱚᱣᱟ ᱡᱟᱦᱟᱱᱤᱡ ᱢᱤᱫᱴᱟᱝ ᱜᱤᱫᱽᱨᱟᱹᱭ ᱥᱮᱬᱟ ᱟᱠᱟᱫᱟ ᱚᱱᱟᱢᱟ ᱥᱮᱬᱟ ᱦᱚᱲ ᱟᱜ ᱧᱮᱞ ᱛᱮᱜᱮ ᱥᱮᱬᱟᱭᱟᱭ ᱟᱫᱚ᱾ ᱜᱤᱫᱽᱨᱟᱹ ᱦᱚᱸ ᱡᱚᱠᱷᱚᱱ ᱚᱱᱠᱟ ᱚᱱᱠᱟᱱ ᱚᱱᱟ ᱡᱟᱦᱟᱸᱭ ᱥᱟᱺᱜᱤᱧ ᱦᱚᱲ ᱡᱟᱦᱟᱸᱭ ᱟᱡ ᱥᱟᱞᱟᱭ ᱜᱟᱛᱮᱜ-ᱟ ᱩᱱᱤ ᱡᱩᱫᱤ ᱡᱚᱢ ᱮ ᱧᱮᱞ ᱠᱟᱫᱮ ᱠᱷᱟᱱ ᱫᱚ᱾ ᱟᱫᱚ ᱠᱟᱹᱴᱤᱡ ᱜᱤᱫᱽᱨᱟᱹ ᱦᱚᱸ ᱵᱟᱹᱭ ᱵᱟᱹᱭᱛᱮ ᱚᱱᱠᱟ ᱛᱮᱠᱚ ᱥᱮᱬᱟ ᱤᱫᱤ ᱟᱠᱟᱫᱟ᱾
ᱦᱮᱸ ᱱᱚᱣᱟ ᱫᱚ ᱚᱱᱟ ᱜᱮ ᱴᱷᱤᱠ᱾ ᱟᱫᱚ ᱱᱚᱣᱟ ᱫᱚ ᱜᱚᱝᱠᱮ ᱟᱵᱚ ᱡᱟᱦᱟᱸ ᱥᱮᱨᱟ ᱠᱚ ᱢᱮᱱᱟᱜ ᱵᱚᱱᱟ᱾ ᱟᱵᱚ ᱜᱮ ᱦᱟᱸᱜ ᱠᱷᱟᱱ ᱟᱫᱚ ᱴᱷᱤᱠ ᱦᱩᱭᱩᱜ ᱛᱟᱵᱚᱱᱟ ᱟᱫᱚ ᱡᱟᱦᱟᱸ ᱫᱚ ᱱᱩᱠᱩ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱥᱟᱢᱟᱝ ᱨᱮᱫᱚ ᱱᱚᱣᱟ ᱠᱚᱫᱚ ᱡᱚᱢ ᱫᱚ ᱦᱟᱸᱜ ᱠᱷᱟᱱ ᱮᱠᱟᱞ ᱜᱮᱵᱚᱱ ᱢᱟᱱᱟ ᱠᱟᱜ ᱢᱟ᱾ ᱵᱟᱝᱠᱷᱟᱱ ᱩᱱᱠᱩ ᱦᱚᱸᱠᱚ ᱥᱮᱨᱟᱭᱟ, ᱟᱨ ᱚᱱᱠᱟ ᱜᱮ ᱦᱟᱸᱜ ᱠᱷᱟᱱ ᱟᱠᱚᱣᱟᱜ ᱦᱚᱲᱢᱚ ᱠᱚᱦᱚᱸ ᱵᱟᱹᱲᱤᱡᱚᱜ ᱛᱟᱠᱚᱣᱟ᱾ ᱚᱱᱟ ᱥᱟᱶᱛᱮ ᱡᱟᱦᱟᱸ ᱞᱮᱠᱟᱢ ᱞᱟᱹᱭ ᱠᱮᱫᱟ ᱰᱟᱴᱟ ᱦᱟᱹᱥᱩ ᱠᱚᱦᱚᱸ ᱦᱩᱭᱩᱜ-ᱟ ᱦᱮᱸᱥᱮ᱾
ᱦᱳᱭ ᱜᱚᱝᱠᱮ,
ᱴᱷᱤᱠ, ᱟᱫᱚ ᱜᱚᱝᱠᱮ ᱛᱟᱦᱚᱞᱮ ᱱᱮᱛᱟᱨ ᱫᱚ ᱡᱚᱢ ᱫᱚᱵᱤᱱ ᱵᱟᱹᱜᱤ ᱠᱮᱫᱟ ᱥᱮ ᱡᱚᱢᱮᱫ ᱜᱮᱭᱟᱵᱤᱱ?
ᱜᱚᱝᱠᱮ ᱱᱮᱛᱟᱨ ᱫᱚ ᱟᱫᱚ ᱚᱱᱟ ᱡᱚᱢ ᱫᱚ ᱵᱟᱹᱜᱤ ᱦᱩᱭ ᱠᱟᱱᱟ᱾ ᱟᱨ ᱰᱟᱠᱛᱟᱨ ᱠᱚ ᱞᱟᱹᱭ ᱠᱮᱜ-ᱟ ᱡᱩᱫᱤ ᱟᱨ ᱠᱟᱹᱡ ᱡᱩᱫᱤ ᱱᱚᱣᱟ ᱡᱩᱫᱤ ᱯᱚᱱᱨᱚ ᱫᱤᱱ ᱵᱷᱤᱛᱨᱤ ᱨᱮ ᱡᱩᱫᱤ ᱵᱟᱝ ᱵᱮᱥ- ᱦᱳᱭᱳᱜ-ᱟ ᱛᱟᱦᱚᱞᱮ ᱚᱱᱟ ᱫᱚ ᱢᱟᱱᱮ ᱪᱮᱫ ᱞᱤᱧ ᱞᱟᱹᱭᱟ ᱜᱚᱝᱠᱮ ᱦᱟᱱᱟ ᱠᱮᱱᱥᱟᱨ ᱥᱮᱫ ᱪᱟᱞᱟᱣ ᱜᱚᱫᱚᱜ-ᱟ ᱦᱟᱸᱜ᱾ ᱛᱚ ᱚᱱᱟ ᱠᱷᱟᱹᱛᱤᱨ ᱟᱹᱞᱤᱧ ᱦᱚᱸ ᱵᱚᱛᱚᱨ ᱞᱟᱜᱟᱣ ᱟᱜ ᱞᱤᱧᱟᱹ ᱢᱚᱱᱮ ᱨᱮ᱾ ᱱᱩᱱᱟᱹᱜ ᱠᱟᱹᱴᱤᱡ ᱩᱢᱮᱨ ᱨᱮᱫᱚ ᱜᱩᱡᱩᱜ ᱨᱮᱱᱟᱜ ᱵᱚᱫᱚᱨ ᱟᱹᱰᱤᱜᱟᱱ ᱛᱟᱹᱞᱤᱧ ᱟᱫᱚ ᱜᱚᱝᱠᱮ ᱱᱤᱛᱚᱜ ᱫᱚ ᱱᱟᱜ ᱯᱚᱱᱨᱚ, ᱥᱳᱞᱳ ᱫᱤᱱᱟᱱ ᱜᱟᱱ ᱦᱩᱭᱩᱜ ᱠᱟᱱᱟ ᱞᱤᱧ ᱵᱟᱹᱜᱤ ᱠᱮᱫ ᱟᱨ ᱰᱟᱴᱟ ᱦᱟᱹᱥᱩ ᱠᱚ ᱟᱨ ᱚᱱᱟ ᱟᱞᱟᱝ ᱠᱚ ᱱᱟᱥᱮ ᱜᱷᱟᱣ ᱞᱮᱱᱟ ᱚᱱᱟ ᱠᱚ ᱪᱟᱵᱟ ᱦᱮᱡ ᱟᱠᱟᱱᱟ᱾
ᱟᱹᱰᱤ ᱱᱟᱯᱟᱭ ᱠᱟᱛᱷᱟ ᱜᱮ ᱛᱟᱦᱚᱞᱮ ᱦᱮᱸ ᱵᱟ ᱩᱭᱦᱟ. ᱨ ᱞᱟᱹᱠᱛᱤ ᱠᱟᱱᱟ ᱜᱚᱝᱠᱮ ᱵᱟᱝᱠᱷᱟᱱ ᱟᱨᱦᱚᱸ ᱡᱩᱫᱤ ᱵᱟᱹᱲᱤᱡᱚᱜ ᱛᱟᱵᱤᱱ ᱠᱷᱟᱱ ᱢᱚᱪᱟ ᱠᱚᱦᱚᱸ ᱟᱫᱚ ᱡᱚᱢ ᱠᱚᱦᱚᱸ ᱵᱟᱹᱵᱤᱱ ᱫᱟᱨᱮᱜᱼᱟ ᱚᱱᱟ ᱥᱟᱶᱛᱮ ᱟᱨᱦᱚᱸ ᱡᱟᱦᱟᱱ ᱠᱟᱹᱢᱤ ᱠᱟᱹᱥᱱᱤ ᱠᱚᱦᱚᱸ ᱵᱟᱵᱤᱱ ᱫᱟᱨᱮᱜᱼᱟ᱾
ᱦᱜᱭ ᱜᱚᱝᱠᱮ᱾
ᱟᱪᱪᱷᱟ ᱜᱚᱝᱠᱮ ᱟᱹᱵᱤᱱ ᱫᱚᱵᱤᱱ ᱫᱩᱵᱤᱱ ᱱᱚᱣᱟ ᱠᱚ ᱵᱤᱱ ᱡᱚᱢ ᱵᱟᱲᱟᱭ ᱜᱮᱭᱟ ᱥᱮ ᱵᱟᱝ?
ᱵᱟᱝ ᱜᱚᱝᱠᱮ ᱟᱹᱞᱤᱧ ᱫᱚ ᱦᱟᱜ ᱠᱷᱟᱱ ᱵᱟᱹᱞᱤᱧ ᱡᱚᱢ ᱜᱮᱭᱟ᱾ ᱟᱫᱚ ᱟᱹᱞᱤᱧ ᱦᱚᱸ ᱟᱹᱵᱤᱱ ᱞᱮᱠᱟᱜᱮ ᱞᱟᱦᱟ ᱛᱮᱫᱚ ᱦᱟᱜ ᱠᱟᱱ ᱫᱚᱢᱮ ᱜᱮᱞᱤᱧ ᱡᱚᱢ ᱠᱟᱫᱟ᱾ ᱞᱟᱹᱭ ᱜᱟᱱᱚᱜᱼᱟ ᱢᱤᱫ ᱫᱤᱱ ᱨᱮᱜᱮ ᱢᱚᱬᱮ ᱜᱚᱴᱟᱝ ᱫᱚ ᱞᱤᱧ ᱪᱟᱞᱟᱣ ᱜᱚᱫ ᱠᱟᱜᱼᱟ᱾ ᱥᱮ ᱚᱱᱟ ᱠᱷᱚᱱ ᱦᱚᱸ ᱵᱟᱹᱲᱛᱤ ᱜᱮ ᱥᱟᱨᱟ ᱜᱷᱟᱹᱲᱤᱡ ᱦᱮᱸ᱾ ᱥᱟᱨᱟ ᱜᱷᱟᱹᱲᱤᱡ ᱱᱚᱣᱟ ᱢᱚᱪᱟ ᱨᱮᱜᱮ ᱛᱟᱦᱮᱱ ᱛᱟᱹᱞᱤᱧᱟ ᱚᱱᱠᱟ᱾
ᱚᱱᱟ ᱦᱚ ᱜᱟᱫᱮᱞ ᱚᱱᱠᱟ ᱱᱟᱜ ᱜᱮ ᱠᱟᱱᱟ ᱢᱤᱫ ᱫᱷᱟᱣ ᱢᱚᱪᱟᱨᱮᱢ ᱥᱟᱢᱵᱟᱣ ᱞᱮᱠᱷᱟᱱ ᱟᱫᱚ ᱥᱟᱨᱟ ᱜᱷᱟᱹᱲᱤᱡ ᱛᱚᱜᱚᱡ ᱜᱮ ᱥᱟᱱᱟ ᱮᱠᱫᱚᱢ᱾
ᱦᱮᱸ ᱮᱠᱫᱚᱢ ᱜᱚᱝᱠᱮ ᱟᱨ ᱟᱹᱰᱤ ᱢᱤᱫᱴᱟᱝ ᱥᱚᱰᱤ ᱢᱤᱫᱴᱟᱝ ᱥᱚᱨᱚᱢ ᱜᱮ ᱢᱤᱫᱴᱟᱝ ᱟᱹᱭᱠᱜᱼᱟ ᱚᱱᱟ ᱫᱚ᱾
ᱦᱳᱭ ᱜᱚᱝᱠᱮ᱾
ᱟᱹᱞᱤᱧ ᱦᱚᱸ ᱚᱱᱠᱟᱱᱟᱜ ᱦᱮᱸ ᱢᱟ ᱞᱟᱹᱭ ᱵᱤᱱ
ᱞᱟᱹᱭ ᱫᱟᱞᱤᱧ ᱜᱚᱝᱠᱮ ᱚᱱᱟ ᱵᱤᱢᱚᱞ ᱥᱚᱯᱚᱞ ᱢᱟ ᱚᱱᱟ ᱢᱟ ᱦᱮᱸ ᱜᱮ ᱚᱱᱟ ᱥᱟᱶᱛᱮ ᱟᱹᱵᱤᱱ ᱯᱟᱱ ᱯᱩᱝᱜᱤ ᱠᱚ ᱱᱚᱣᱟ ᱥᱤᱜᱟᱨᱴ ᱠᱚᱫᱚ ᱵᱮᱱ ᱧᱩ ᱵᱟᱲᱟᱭ ᱜᱮᱭᱟ ᱥᱮ ᱵᱟᱝ?
ᱜᱚᱝᱠᱮ ᱚᱱᱟ ᱠᱚᱫᱚ ᱦᱟᱸᱜ ᱠᱟᱱ ᱵᱟᱝ ᱜᱮ ᱱᱚᱣᱟ ᱵᱤᱢᱚᱞ ᱜᱮ ᱦᱟᱸᱜ ᱠᱟᱱ ᱛᱟᱦᱮᱸ ᱠᱟᱱᱟ ᱟᱫᱚ ᱛᱟᱭᱚᱢ ᱫᱟᱨᱟᱢ ᱚᱱᱠᱟᱱᱟᱜ ᱟᱡᱟᱨ ᱠᱚ ᱧᱟᱢ ᱦᱩᱭᱮᱱ ᱠᱷᱟᱹᱛᱤᱨ ᱟᱫᱚ ᱡᱚᱢ ᱠᱚᱫᱚ ᱮᱠᱟᱞᱜᱤᱧ ᱵᱚᱱᱫᱚ ᱠᱮᱫᱟ᱾
ᱟᱪᱪᱷᱟ ᱜᱚᱝᱠᱮ ᱚᱱᱟᱦᱚᱸ ᱟᱹᱰᱤ ᱱᱟᱯᱟᱭ ᱾ ᱜᱚᱝᱠᱮ ᱟᱸᱡᱚᱢᱚᱜ ᱠᱟᱱᱟ? ᱦᱚᱭ ᱜᱚᱝᱠᱮ ᱟᱸᱡᱚᱢᱚᱜ ᱠᱟᱱᱟ᱾
ᱟᱪᱪᱷᱟ ᱜᱚᱝᱠᱮ ᱨᱚᱲᱵᱤᱱ ᱟᱸᱡᱚᱢ ᱧᱟᱢ ᱫᱟ?
ᱦᱳᱭ ᱜᱚᱝᱠᱮ ᱟᱸᱡᱚᱢᱚᱜ ᱠᱟᱱᱟ᱾
ᱟᱪᱪᱷᱟ ᱟᱥᱚᱞᱮ ᱟᱵᱤᱱᱟᱜ ᱲᱚᱲ ᱵᱟᱝ ᱟ. ᱰᱤ ᱟᱹᱰᱤ ᱟᱥᱛᱮ ᱟᱥᱛᱮ ᱜᱤᱧ ᱟᱸᱡᱚᱢ ᱧᱟᱢᱫᱟ ᱟᱫᱚ ᱚᱱᱟᱜᱮ ᱦᱟᱸᱜ ᱤᱧᱦᱚᱸ ᱵᱩᱡᱷᱟᱹᱣᱧ ᱧᱟᱢ ᱫᱟᱲᱮᱭᱟᱜ ᱠᱟᱱᱟ ᱱᱮᱴᱳᱣᱟᱨᱠ ᱨᱮᱱᱟᱜ ᱯᱨᱚᱵᱞᱮᱢ ᱜᱮ ᱦᱩᱭᱩᱜᱜ ᱠᱟᱱᱟ ᱥᱮ ᱪᱮᱫ?
ᱦᱳᱭ ᱜᱚᱝᱠᱮ ᱱᱚᱣᱟ ᱫᱟᱜ ᱡᱟᱹᱯᱩᱫ ᱫᱤᱱ ᱛᱚ ᱱᱮᱴᱣᱟᱨᱠ ᱫᱚ ᱯᱨᱚᱵᱽᱞᱮᱢ ᱫᱚ ᱱᱟᱥᱮ ᱫᱮᱠᱷᱟᱣᱮᱫ ᱜᱮᱭᱟᱭ ᱟᱨ ᱜᱚᱝᱠᱮ ᱱᱤᱛᱚᱜ ᱚᱠᱟᱮᱠᱟ ᱱᱟᱯᱟᱭ ᱫᱷᱟᱨᱟ ᱜᱮ ᱟᱡᱚᱢᱚᱜ ᱠᱟᱱᱟ ᱛᱚ?
ᱦᱮᱸ ᱜᱚᱝᱠᱮ ᱱᱤᱛᱚᱜ ᱫᱚ ᱦᱟᱜ ᱠᱟᱱ ᱱᱟᱯᱟᱭ ᱫᱷᱟᱨᱟ ᱜᱮ ᱟᱸᱡᱚᱢᱚᱜ ᱠᱟᱱᱟ᱾ ᱟᱸᱡᱚᱢ ᱫᱚ ᱦᱟᱸᱜ ᱠᱟᱱ ᱥᱟᱢᱴᱟᱣ ᱥᱟᱹᱦᱤᱡ ᱜᱮ ᱟᱸᱡᱚᱢᱚᱜ ᱠᱟᱱᱟ᱾ ᱮᱱᱠᱟᱱ ᱠᱟᱱᱚᱜ ᱟᱣᱟᱡ ᱛᱚ ᱠᱟᱹᱴᱤᱡ ᱟᱥᱛᱮ ᱜᱮ᱾
ᱟᱪᱪᱷᱟ ᱜᱚᱝᱠᱮ᱾ ᱟᱫᱚ ᱜᱚᱝᱠᱮ ᱨᱚᱲ ᱠᱚᱫᱚ ᱱᱚᱝᱠᱟ ᱵᱩᱡᱷᱟᱹᱣ ᱜᱟᱱᱚᱜ ᱠᱟᱱᱟ ᱛᱚ?
ᱦᱮᱸ ᱜᱚᱢᱠᱮ ᱟᱵᱤᱱᱼᱟᱜ ᱨᱚᱲ ᱫᱚ ᱦᱟᱸᱜᱠᱷᱟᱱ ᱵᱩᱡᱷᱟᱹᱣ ᱧᱟᱢᱚᱜ ᱠᱟᱱ ᱜᱮᱭᱟ᱾ ᱚᱱᱠᱟ ᱜᱮ᱾ ᱱᱚᱣᱟ ᱱᱮᱴᱚᱣᱟᱨᱠ ᱠᱚᱫᱚ ᱱᱚᱝᱠᱟ ᱜᱮᱭ ᱟᱱᱟᱴ ᱫᱚ ᱟᱱᱟᱴ ᱧᱮᱞ ᱧᱟᱢᱚᱜᱼᱟ ᱱᱚᱣᱟ ᱨᱮᱱᱟᱜ ᱫᱚ᱾
ᱦᱳᱭ ᱜᱚᱝᱠᱮ᱾
ᱴᱷᱤᱠ ᱟᱫᱚ ᱜᱚᱝᱠᱮ ᱟᱹᱵᱤᱱ ᱫᱚ ᱠᱷᱮᱞᱳᱰ ᱵᱟᱲᱟᱭ ᱜᱮᱭᱟ ᱵᱤᱱ ᱥᱮ ᱵᱟᱝ ᱜᱮ?
ᱜᱚᱝᱠᱮ ᱠᱷᱮᱞᱳᱰ ᱢᱟ ᱪᱟᱞᱟᱣ ᱵᱟᱲᱟ ᱦᱩᱭᱩᱜ ᱜᱮᱭᱟ ᱟᱫᱚ ᱫᱤᱱᱟᱹᱢ ᱫᱚ ᱱᱚᱝᱠᱟ ᱵᱟᱝ ᱪᱟᱞᱟᱣ ᱵᱟᱲᱟ ᱫᱟᱲᱮ ᱦᱩᱭᱩᱜ ᱠᱟᱱᱟ ᱱᱤᱭᱟᱹ ᱠᱚᱴᱟ ᱫᱤᱱ ᱫᱚ᱾ ᱪᱟᱥ ᱥᱤᱡᱤᱱ ᱛᱚ ᱵᱟᱹᱫᱽ ᱵᱟᱹᱭᱦᱟᱹᱲ ᱨᱮᱜᱮ ᱫᱤᱱ ᱠᱚ ᱠᱟᱴᱟᱜ ᱠᱟᱱᱟ᱾ ᱥᱮ ᱜᱚᱝᱠᱮ ᱟᱹᱵᱤᱱ ᱫᱚ?
ᱦᱮᱸ ᱜᱚᱝᱠᱮ ᱟᱹᱞᱤᱧ ᱦᱚᱸ ᱠᱷᱮᱞᱳᱰ ᱫᱚ ᱪᱟᱞᱟᱣ ᱫᱚ ᱦᱩᱭᱩᱜ ᱜᱮᱭᱟ ᱫᱤᱱᱟᱹᱢ ᱜᱮ᱾ ᱟᱨ ᱛᱮᱦᱮᱧ ᱜᱮ ᱦᱟᱸᱜ ᱠᱷᱟᱱ ᱠᱷᱮᱞᱳᱰ ᱫᱚ ᱵᱟᱝᱤᱧ ᱪᱟᱞᱟᱣ ᱞᱮᱱᱟ᱾ ᱱᱚᱜ ᱱᱚᱣᱟ ᱡᱟᱦᱟᱸ ᱵᱤᱱ ᱞᱟᱹᱭ ᱠᱮᱫ ᱫᱚ ᱟᱹᱵᱤᱱ ᱦᱚᱸ ᱵᱟᱹᱫᱽ ᱵᱟᱹᱭᱦᱟᱹᱲ ᱠᱷᱟᱹᱛᱤᱨ ᱠᱤᱱ ᱵᱚᱱᱫᱟ ᱟᱠᱟᱫᱟ ᱟᱨ ᱤᱧᱦᱚᱸ ᱩᱱᱫᱚ ᱦᱟᱸᱜ ᱠᱚ ᱚᱲᱟᱜ ᱨᱮᱠᱚ ᱠᱟᱹᱴᱤᱡ ᱠᱚ ᱮᱜᱮᱨ ᱜᱚᱫ ᱠᱟᱫᱤᱧ ᱠᱷᱟᱹᱛᱤᱨ ᱟᱫᱚ ᱠᱷᱮᱞᱳᱰ ᱫᱚ ᱦᱟᱸᱜ ᱠᱷᱟᱱ ᱵᱟᱝᱤᱧ ᱪᱟᱞᱟᱣ ᱮᱱᱟ᱾ ᱟᱫᱚ ᱵᱟᱹᱫ ᱵᱟᱹᱭᱦᱟᱹᱲ ᱜᱮ ᱦᱟᱸᱜ ᱠᱷᱟᱱ ᱧᱮᱞᱤᱧ ᱪᱟᱞᱟᱣ ᱞᱮᱱᱟ ᱠᱟᱹᱴᱤᱡ᱾ ᱠᱟᱹᱢᱤ ᱠᱟᱹᱥᱱᱤ ᱠᱚᱦᱚᱸ ᱠᱟᱹᱴᱤᱡ ᱫᱚ ᱵᱟᱠᱤ ᱢᱮᱱᱟᱜ ᱛᱟᱞᱮ ᱜᱮᱭᱟ ᱚᱸᱰᱮᱱᱟᱜ ᱫᱚ᱾
ᱜᱚᱝᱠᱮ ᱚᱱᱟ ᱱᱟᱯᱟᱭ ᱱᱟᱯᱟᱭ ᱠᱟᱱ ᱜᱮᱭᱟ ᱚᱱᱟ ᱫᱚ ᱵᱟᱹᱫᱽ ᱵᱟᱹᱭᱦᱟᱹᱲ ᱢᱟ ᱧᱮᱞ ᱫᱚᱨᱠᱟᱨ ᱠᱟᱱ ᱜᱮᱭᱟ᱾ ᱚᱲᱟᱜ ᱨᱮ ᱛᱟᱦᱮᱸ ᱠᱟᱛᱮᱫ ᱡᱩᱫᱤ ᱵᱟᱹᱫᱽ ᱵᱟᱹᱭᱦᱟᱹᱲ ᱠᱚᱦᱚᱸ ᱡᱩᱫᱤ ᱵᱟᱝ ᱧᱮᱞ ᱜᱟᱱᱚᱜᱼᱟ ᱥᱮ ᱱᱚᱣᱟ ᱠᱷᱮᱞ ᱠᱚᱨᱮ ᱜᱮ ᱡᱩᱫᱤ ᱦᱮᱸ ᱫᱟᱬᱟ ᱵᱟᱲᱟ ᱜᱮ ᱡᱩᱫᱤ ᱡᱟᱹᱥᱛᱤᱜᱼᱟ ᱛᱟᱦᱚᱞᱮ ᱚᱱᱠᱟ ᱦᱚᱸ ᱵᱟᱝ ᱜᱟᱱᱚᱜ ᱠᱟᱱᱟ ᱜᱚᱝᱠᱮ᱾
ᱦᱮᱸ ᱜᱚᱝᱠᱮ ᱮᱠᱫᱚᱢ᱾
ᱛᱚᱵᱮ ᱜᱚᱝᱠᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱜᱚᱝᱠᱮ ᱦᱚᱸᱜᱼᱚᱭ ᱡᱚᱢ ᱵᱟᱲᱟ ᱫᱚ ᱮᱠᱟᱞ ᱜᱮ ᱦᱩᱭ ᱮᱱᱟ᱾ ᱡᱚᱢ ᱵᱟᱲᱟ ᱠᱟᱛᱮᱫ ᱜᱮ ᱠᱟᱹᱴᱤᱡ ᱤᱧ ᱛᱟᱨᱟᱢ ᱵᱟᱨᱟᱭ ᱮᱫᱟ᱾ ᱟᱨ ᱵᱟᱝ ᱛᱟᱨᱟᱢ ᱵᱟᱲᱟ ᱞᱮᱠᱷᱟᱱ ᱦᱚᱸ ᱠᱟᱹᱴᱤᱡ ᱦᱚᱲᱢᱚ ᱦᱚᱸ ᱚᱠᱟ ᱞᱮᱠᱟ ᱪᱚᱝ ᱪᱟᱯ ᱜᱮ ᱵᱩᱡᱷᱟᱹᱜᱼᱟ ᱚᱱᱟ ᱠᱷᱟᱹᱛᱤᱨ ᱟᱫᱚ ᱛᱟᱨᱟᱢ ᱵᱟᱨᱟ ᱠᱟᱹᱴᱤᱡ ᱦᱩᱭᱩᱜ ᱠᱟᱱᱟ᱾
ᱜᱚᱝᱠᱮ ᱛᱚᱵᱮ ᱵᱚᱞ ᱠᱷᱮᱞ ᱫᱚ ᱜᱚᱴᱟ ᱦᱟᱸᱰᱮ ᱱᱟᱸᱰᱮ ᱵᱤᱱ ᱪᱟᱞᱟᱣ ᱵᱟᱲᱟ ᱟᱠᱟᱱ ᱜᱮᱭᱟ ᱥᱮ ᱱᱚᱝᱠᱟ ᱟᱹᱵᱤᱱ ᱫᱚ ᱥᱩᱫᱩ ᱥᱚᱨᱤᱨ ᱪᱚᱨᱪᱟ ᱠᱷᱟᱹᱛᱤᱨ ᱵᱤᱱ ᱠᱷᱮᱞ ᱵᱟᱲᱟᱭ ᱜᱮᱭᱟ?
ᱦᱮᱸ ᱥᱚᱨᱤᱨ ᱪᱚᱨᱪᱟ ᱞᱟᱹᱜᱤᱫ ᱜᱮ ᱠᱷᱮᱞ ᱵᱟᱲᱟ ᱫᱚ ᱦᱩᱭᱩᱜ ᱜᱮᱭᱟ᱾ ᱱᱚᱝᱠᱟ ᱡᱟᱦᱟᱸ ᱞᱮᱠᱟ ᱵᱤᱱ ᱞᱟᱹᱭ ᱠᱮᱫ ᱫᱚ᱾ ᱟᱨ ᱥᱮ ᱮᱴᱟᱜ ᱞᱮᱠᱟᱱ ᱢᱮᱪ ᱠᱚ ᱥᱮ ᱱᱚᱝᱠᱟ ᱢᱮᱪ ᱪᱟᱞᱟᱣ ᱠᱚᱫᱚ ᱦᱟᱸᱜ ᱠᱷᱟᱱ ᱵᱟᱝ ᱦᱩᱭ ᱜᱮ᱾ ᱱᱚᱣᱟ ᱦᱚᱨᱢᱚ ᱪᱚᱨᱪᱟ ᱛᱟᱦᱚᱞᱮ ᱟᱹᱵᱤᱱ ᱜᱮ ᱞᱟᱹᱭ ᱵᱤᱱ ᱚᱠᱟ ᱞᱮᱠᱟ ᱟᱹᱵᱤᱱ ᱦᱚᱸ ᱦᱚᱨᱢᱚ ᱪᱚᱨᱪᱟ ᱞᱟᱹᱜᱤᱫ ᱜᱮ ᱥᱮ ᱢᱟᱴᱷ ᱠᱚᱨᱮ ᱵᱤᱱ ᱟᱲᱜᱳᱱ ᱜᱮᱭᱟ?
ᱜᱚᱝᱠᱮ ᱱᱚᱣᱟ ᱦᱚᱲᱢᱚ ᱪᱚᱨᱪᱟ ᱦᱚᱸ ᱞᱟᱹᱭ ᱜᱟᱱᱚᱜᱼᱟ ᱟᱨ ᱟᱹᱰᱤ ᱜᱟᱱ ᱜᱮ ᱱᱚᱝᱠᱟ ᱵᱟᱦᱨᱮ ᱢᱟᱴᱷ ᱠᱚᱨᱮ ᱠᱷᱮᱞ ᱦᱚᱸ ᱪᱟᱞᱟᱣ ᱵᱟᱲᱟ ᱦᱩᱭ ᱠᱟᱱᱟ ᱢᱮᱪ ᱠᱚᱦᱚᱸ ᱠᱷᱮᱞ ᱵᱟᱲᱟ ᱦᱩᱭ ᱟᱠᱟᱱᱟ ᱯᱮᱨᱟᱭᱤᱡ ᱠᱚᱦᱚᱸ ᱟᱹᱜᱩ ᱦᱩᱭ ᱟᱠᱟᱱ ᱜᱮᱭᱟ᱾
ᱟᱫᱚ ᱜᱚᱝᱠᱮ ᱱᱚᱸᱜᱼᱚᱭ ᱠᱷᱮᱞ ᱠᱷᱮᱞ ᱢᱟ ᱢᱤᱫ ᱥᱤᱡᱤᱱ ᱜᱮ ᱵᱟᱨ ᱯᱮ ᱵᱚᱪᱷᱚᱨ ᱜᱮ ᱵᱷᱟᱹᱜᱤ ᱧᱚᱸᱜ ᱮᱢ ᱠᱷᱮᱹᱞᱟ ᱟᱫᱚ ᱠᱷᱮᱞ ᱠᱚᱦᱚᱸ ᱩᱱᱫᱤᱱ ᱞᱮᱠᱟ ᱫᱚ ᱵᱟᱹᱱᱩᱜᱼᱟ ᱜᱚᱝᱠᱮ ᱱᱤᱛᱚᱜ ᱫᱚ᱾
ᱚ᱾ ᱱᱟᱯᱟᱭ ᱜᱮ ᱛᱟᱦᱚᱞᱮ?
ᱦᱳᱭ ᱜᱚᱝᱠᱮ᱾
ᱛᱟᱦᱞᱮ ᱱᱚᱣᱟ ᱯᱚᱥᱞᱛᱤ ᱠᱷᱮᱞ ᱠᱚᱫᱚ ᱦᱩᱭᱩᱜ ᱟᱯᱮ ᱥᱮᱫ ᱫᱚ ᱦᱩᱭᱩᱜ ᱜᱮᱭᱟ ᱥᱮ ᱵᱟᱝ?
ᱦᱳᱭ ᱜᱚᱝᱠᱮ ᱱᱚᱣᱟ ᱟᱞᱮᱥᱮᱫ ᱫᱚ ᱱᱚᱣᱟ ᱯᱳᱞᱴᱤᱨᱤ ᱠᱷᱮᱞ ᱜᱮ ᱡᱟᱹᱥᱛᱤ ᱫᱚ ᱦᱩᱭᱩᱜᱼᱟ᱾ ᱟᱨ ᱜᱚᱝᱠᱮ ᱱᱚᱣᱟ ᱫᱚ ᱦᱟᱱᱟ ᱥᱮᱬᱟ ᱵᱚᱞ ᱛᱮᱦᱚᱸ ᱦᱩᱭᱩᱜ ᱜᱮᱭᱟ ᱡᱟᱦᱟᱸ ᱯᱷᱩᱴᱵᱚᱞ ᱵᱚᱱ ᱞᱟᱹᱭᱮᱫᱟ ᱟᱨ ᱦᱟᱱᱟ ᱠᱟᱹᱴᱤᱡ ᱵᱚᱞ ᱚᱱᱮ ᱴᱮᱱᱤᱥ ᱵᱚᱞ ᱚᱱᱟ ᱛᱮᱦᱚᱸ ᱦᱩᱭᱩᱜ ᱜᱮᱭᱟ ᱾ ᱡᱟᱹᱥᱛᱤ ᱫᱚ ᱚᱱᱟ ᱴᱮᱱᱤᱥ ᱵᱚᱞ ᱛᱮᱜᱮ ᱟᱞᱮ ᱚᱱᱛᱮ ᱫᱚ ᱡᱟᱹᱥᱛᱤ ᱦᱩᱭᱩᱜ ᱠᱟᱱᱟ ᱱᱮᱛᱟᱨ ᱫᱚ ᱾
ᱟᱪᱪᱷᱟ ᱚ ᱟᱞᱮ ᱥᱮᱫ ᱦᱚᱸ ᱜᱚᱝᱠᱮ ᱱᱚᱣᱟ ᱯᱚᱞᱴᱤ ᱠᱷᱮᱞ ᱦᱚᱸ ᱦᱩᱭᱩᱜ-ᱟ ᱚᱱᱟ ᱥᱟᱶᱛᱮ ᱢᱟᱨᱟᱝ ᱠᱷᱮᱞ ᱠᱚᱦᱚᱸ ᱦᱩᱭᱩᱜ-ᱟ ᱾ ᱟᱨ ᱡᱟᱦᱟᱸ ᱵᱤᱱ ᱞᱟᱹᱭᱠᱮᱫ ᱫᱚ ᱟᱞᱮ ᱫᱚ ᱚᱱᱟ ᱴᱮᱱᱤᱥ ᱵᱚᱞ ᱥᱮ ᱪᱮᱫ ᱯᱮ ᱞᱟᱹᱭᱟ ᱟᱫᱚ ᱜᱚᱝᱠᱮ ᱟᱞᱮ ᱫᱚ ᱚᱱᱟ ᱫᱚ ᱵᱷᱮᱠᱚᱢ ᱵᱚᱞ ᱞᱮ ᱞᱟᱹᱭ ᱜᱮᱭᱟ ᱾
ᱟᱪᱪᱷᱟ ᱜᱚᱝᱠᱮ ᱢᱟ ᱢᱟ ᱾ ᱱᱟᱯᱟᱭᱜᱮ ᱚᱱᱟ ᱵᱟᱹᱧ ᱵᱟᱲᱟᱭ ᱛᱟᱦᱮᱸᱫ ᱱᱟᱣᱟᱱᱟᱜ ᱢᱤᱫᱴᱟᱝ ᱠᱟᱛᱷᱟ ᱤᱧ ᱥᱮᱬᱟ ᱦᱟᱱᱟ ᱾
ᱦᱮᱸᱛᱚ ᱱᱚᱣᱟ ᱫᱚ ᱱᱚᱝᱠᱟ ᱜᱮᱭᱟ ᱾ ᱴᱚᱴᱷᱟᱠᱤᱭᱟᱹ ᱞᱮᱠᱟ ᱨᱚᱲ ᱠᱚᱦᱚᱸ ᱫᱚ ᱠᱟᱹᱴᱤᱡ ᱯᱷᱟᱨᱟᱠ ᱧᱚᱜ ᱜᱮᱭᱟ ᱵᱟᱝ?
ᱦᱳᱭ ᱜᱚᱝᱠᱮ ᱾
ᱦᱩᱸ ᱟᱫᱚ ᱚᱱᱟ ᱦᱚᱸ ᱟᱞᱮ ᱦᱚᱸ ᱚᱱᱟ ᱵᱷᱮᱠᱚᱢ ᱵᱚᱞ ᱛᱮᱜᱮ ᱵᱟᱹᱲᱛᱤ ᱞᱮ ᱠᱷᱮᱞ ᱵᱟᱲᱟ ᱠᱮᱫᱟ ᱾ ᱚᱱᱟ ᱫᱚ ᱠᱟᱹᱴᱤᱡ
ᱥᱮ ᱜᱚᱝᱠᱮ ᱟᱹᱵᱤᱱ ᱦᱚᱸ ᱯᱨᱟᱭᱤᱡ ᱠᱚᱫᱚ ᱟᱹᱜᱩ ᱠᱟᱛᱮ ᱵᱤᱱ ᱡᱚᱢ ᱵᱟᱲᱟ ᱟᱠᱟᱫ ᱜᱮᱭᱟ ᱱᱤᱦᱟᱹᱛ ᱱᱟᱦᱟᱜ ᱟᱛᱳ ᱴᱚᱞᱟ ᱟᱛᱳ ᱴᱚᱞᱟ ᱠᱚᱨᱮᱱ ᱜᱟᱛᱮ ᱥᱟᱞᱟᱜ ᱛᱟᱦᱮᱸ ᱠᱟᱛᱮᱫ ᱫᱚ ᱾
ᱦᱮᱸ ᱜᱚᱝᱠᱮ ᱮᱠᱫᱚᱢ ᱾ ᱟᱨ ᱡᱚᱠᱷᱚᱱ ᱜᱮᱠᱚ ᱡᱟᱦᱟᱸᱭ ᱡᱤᱛᱠᱟᱹᱨᱚᱜ-ᱟ ᱠᱚ ᱟᱨ ᱩᱱ ᱚᱠᱛᱚ ᱜᱮ ᱪᱟᱞᱟᱣ ᱠᱟᱛᱮ ᱜᱮ ᱡᱚᱢ ᱵᱟᱲᱟ ᱫᱚ ᱦᱩᱭᱩᱜ ᱜᱮᱭᱟ ᱱᱟᱯᱟᱭ ᱵᱷᱟᱜᱮ ᱜᱮ ᱾ ᱟᱫᱚ ᱜᱚᱝᱠᱮ ᱟᱹᱵᱤᱱ ᱠᱤ ᱤᱧ ᱴᱷᱮᱱ ᱠᱷᱚᱱ ᱵᱮᱠᱜᱨᱟᱣᱩᱱᱰ ᱨᱮᱱᱟᱜ ᱟᱣᱟᱡ ᱠᱚᱵᱤᱱ ᱟᱸᱡᱚᱢ ᱧᱟᱢ ᱮᱫᱟ?
ᱜᱚᱢᱠᱮ ᱟᱸᱡᱚᱢ ᱫᱚ ᱢᱤᱫ ᱵᱟᱨ ᱫᱚ ᱟᱸᱡᱚᱢᱚᱜ ᱠᱟᱱ ᱜᱮᱭᱟ ᱜᱚᱝᱠᱮ, ᱟᱫᱚ ᱚᱱᱟ ᱫᱚ ᱩᱱᱟᱹᱜ ᱫᱚ ᱯᱨᱚᱵᱞᱮᱢ ᱫᱚ ᱵᱟᱭ ᱫᱮᱠᱷᱟᱣ ᱮᱫᱟ ᱚᱱᱟ ᱫᱚ ᱴᱷᱤᱠᱜᱮᱭᱟ ᱾
ᱟᱥᱚᱞ ᱜᱚᱝᱠᱮ ᱱᱚᱣᱟ ᱚᱲᱟᱜ ᱥᱮᱫ ᱤᱧ ᱵᱚᱞᱚ ᱞᱮᱠᱷᱟᱱ ᱦᱚᱸ ᱠᱟᱹᱴᱤᱡ ᱱᱮᱴᱳᱣᱟᱨᱠ ᱮ ᱰᱤᱥᱴᱟᱵ ᱮᱫ ᱛᱤᱧᱟᱭ ᱟᱵᱟᱨ ᱵᱟᱨᱦᱮ ᱥᱮᱫ ᱩᱰᱩᱝ ᱞᱮᱠᱷᱟᱱ ᱫᱚ ᱦᱟᱸᱜ ᱠᱟᱱ ᱱᱮᱴᱚᱣᱟᱨᱠ ᱫᱚ ᱱᱟᱯᱟᱭ ᱜᱮ ᱧᱟᱢᱫᱟᱭ ᱢᱮᱱᱠᱷᱟᱱ ᱱᱚᱝᱠᱟᱜᱮ ᱵᱮᱠᱜᱨᱟᱣᱩᱱᱰ ᱨᱮᱱᱟᱜ ᱠᱟᱹᱴᱤᱡ ᱨᱚᱲ ᱠᱚᱦᱚᱸ ᱟᱸᱡᱚᱢ ᱧᱟᱢᱚᱜ ᱠᱟᱱᱟ ᱤᱧ ᱫᱩᱧ ᱟᱸᱡᱚᱢ ᱧᱟᱢᱮᱫ ᱜᱮᱭᱟ ᱟᱫᱚ ᱚᱱᱟ ᱠᱷᱟᱹᱛᱤᱨ ᱤᱧ ᱠᱩᱞᱤ ᱠᱮᱫ ᱵᱤᱱᱟ ᱟᱵᱤᱱ ᱵᱤᱱ ᱟᱸᱡᱚᱢ ᱧᱟᱢ ᱮᱫᱟ ᱥᱮ ᱵᱟᱝ ᱾
ᱦᱮᱸ ᱜᱚᱢᱠᱮ ᱚᱱᱟ ᱢᱟ ᱟᱵᱚ ᱫᱚ ᱫᱷᱟᱹᱨᱛᱤ ᱨᱮ ᱢᱮᱱᱟᱜ ᱵᱚᱱᱟ ᱡᱟᱱᱤᱡ ᱵᱟᱝ ᱡᱟᱦᱟᱱᱤᱡᱟᱜ ᱢᱤᱫᱴᱟᱝ ᱨᱟᱜ ᱟᱲᱟᱝ ᱫᱚᱵᱚᱱ ᱟᱸᱡᱚᱢ ᱧᱟᱢ ᱜᱮᱭᱟ ᱾ ᱟᱫᱚ ᱵᱮᱠᱜᱨᱟᱣᱩᱱᱰ ᱫᱚ ᱚᱱᱠᱟ ᱥᱟᱰᱮ ᱫᱚ ᱛᱟᱦᱮᱱ ᱜᱮᱭᱟ ᱢᱟᱡᱷᱮ ᱥᱟᱡᱷᱮ ᱾ ᱟᱨ ᱢᱮᱱᱠᱷᱟᱱ ᱡᱟᱦᱟᱸ ᱵᱤᱱ ᱞᱟᱹᱭᱮᱫ-ᱟ ᱠᱟᱛᱷᱟ ᱠᱚᱫᱚ ᱚᱱᱟ ᱫᱚ ᱟᱹᱰᱤ ᱱᱟᱯᱟᱭ ᱫᱷᱟᱨᱟ ᱜᱮ ᱟᱸᱡᱚᱢᱚᱜ ᱠᱟᱱ ᱛᱟᱹᱵᱤᱱᱟ ᱾
ᱱᱚᱣᱟ ᱫᱚ ᱜᱚᱢᱠᱮ ᱮᱠᱟᱞ ᱥᱟᱹᱨᱤ ᱠᱟᱛᱷᱟ ᱜᱮ ᱵᱤᱱ ᱟᱠᱟᱫᱟ ᱾